ᱡᱳᱨ ᱧᱚᱜ
ᱚ ᱵᱟ ᱟᱹᱰᱤ ᱥᱞᱳᱞᱤ ᱡᱚᱢᱚᱜ
ᱦᱮᱸ᱾
ᱟᱹᱰᱤ ᱥᱞᱳᱞᱤ
ᱟᱥᱛᱮ ᱧᱚᱜ?
ᱤᱧᱟᱜ ᱦᱳᱭ ᱤᱧᱟᱜ ᱠᱞᱤᱭᱟᱨ ᱟᱸᱡᱚᱢᱚᱜ ᱠᱟᱱᱟ? ᱤᱧᱟᱜ ᱫᱚ ᱠᱞᱤᱭᱟᱨ ᱜᱮ ᱵᱟ
ᱦᱮᱸ ᱟᱢᱟᱜ ᱜᱮ ᱡᱳᱨ ᱧᱚᱜ ᱜᱮ᱾
ᱟᱢᱟᱜ ᱠᱟᱹᱴᱤᱜ ᱟᱥᱛᱮ ᱧᱚᱜ, ᱵᱟ ᱛᱚᱜ ᱴᱷᱤᱠ ᱜᱮᱭᱟ ᱛᱚ ᱴᱷᱤᱠ ᱜᱮᱭᱟ᱾
ᱚᱭᱟ
ᱡᱳ ᱵᱟᱲᱟ ᱦᱩᱭ ᱥᱟᱨᱭᱟ
ᱦᱮᱸ
ᱡᱚᱢ ᱵᱟᱲᱟ ᱠᱮ ᱟ ᱥᱮ ᱟᱹᱣᱨᱤ
ᱡᱚᱢ ᱵᱟᱲᱟ ᱡᱚᱢ ᱵᱟᱲᱟ ᱦᱩᱭ ᱠᱟᱱᱟ ᱡᱚᱢ ᱵᱟᱲᱟ ᱛᱮᱜ ᱜᱮ ᱩᱰᱩᱠ ᱦᱩᱭ ᱠᱟᱱᱟ ᱚᱱᱛᱮ ᱫᱟᱬᱟᱱ᱾
ᱤᱧᱟᱹᱜ ᱠᱷᱚᱱᱟᱜ ᱫᱚ ᱠᱚᱞ ᱵᱟᱝ ᱪᱟᱞᱟᱣ ᱞᱮᱱᱟ ᱵᱩᱡ ᱫᱟᱢ᱾
ᱚᱭᱟ
ᱡᱚᱢ ᱠᱟᱛᱮᱜ ᱮᱢ ᱩᱰᱩᱜ ᱟᱠᱟᱱᱟ?
ᱦᱳᱭ ᱭᱟ ᱫᱟᱠᱟ ᱡᱚᱢ ᱠᱟᱛᱮᱜ ᱜᱮ᱾ ᱦᱟᱸᱜ ᱠᱷᱟᱹᱞᱤ ᱫᱟ ᱨᱮᱸᱜᱮᱜᱼᱟ ᱦᱮᱸ ᱪᱚᱴᱚᱠ ᱜᱮ᱾
ᱟᱰᱤ ᱚᱰᱚᱠ ᱴᱷᱤᱠ ᱠᱟᱱ ᱫᱚᱭᱟ
ᱦᱮᱸ ᱞᱟᱹᱭᱫᱟᱹᱧ ᱦᱟᱸᱜ ᱠᱷᱟᱱ ᱟᱨᱦᱚᱸ ᱠᱷᱟᱱ ᱱᱚᱴᱟ ᱥᱮᱜ ᱮᱢ ᱨᱩᱣᱟᱹᱲᱟ᱾ ᱱᱚᱴᱟ ᱫᱚᱥᱴᱟ ᱥᱮᱜ ᱟᱨᱚ ᱦᱟᱸᱜ ᱠᱷᱟᱱ ᱪᱟᱞᱟᱣᱛᱮ ᱡᱚᱢ ᱫᱚ ᱟᱹᱰᱤ ᱠᱷᱟᱨᱟᱯ ᱜᱤᱧ ᱵᱩᱡᱷᱟᱹᱣᱟ᱾
ᱦᱟᱸ ᱦᱟᱸ
ᱠᱷᱟᱹᱞᱤ ᱞᱟᱦᱟ ᱨᱮ ᱡᱚᱢ ᱠᱟᱜ ᱢᱮ ᱪᱟᱞᱟᱣ ᱛᱚᱨᱟ ᱟᱫᱚ ᱡᱟᱹᱯᱤᱜ᱾
ᱦᱚᱸ ᱦᱚᱸ
ᱟᱢ ᱫᱚ ᱟᱹᱣᱨᱤᱢ ᱡᱚᱢᱟ?
ᱟᱣᱨᱤᱧ ᱡᱚᱢᱟ ᱡᱚᱢ ᱦᱩᱭᱩᱜᱼᱟ᱾
ᱚ
ᱦᱟᱸ ᱦᱟᱸ ᱟᱢ ᱛᱟᱞᱮᱢ ᱡᱚᱢ ᱨᱮᱰᱤ ᱠᱟᱱᱟ ᱱᱟᱯᱟᱭ ᱜᱮ ᱱᱟᱯᱟᱭ ᱜᱮ᱾
ᱦᱚᱸ ᱟᱨ ᱤᱭᱟᱹ ᱫᱚ ᱛᱟᱦᱮᱞᱮ
ᱦᱟᱜᱼᱟ
ᱠᱚᱞᱮᱡᱽ ᱫᱚ ᱵᱟᱢ ᱪᱟᱞᱟᱜ ᱠᱟᱱᱟ?
ᱠᱚᱞᱮᱡᱽ ᱵᱟᱹᱧ ᱪᱟᱞᱟᱣ ᱟᱠᱟᱱᱟ᱾
ᱟ ᱜᱟᱯᱟ ᱜᱟᱯᱟᱢ ᱪᱟᱜ ᱞᱟᱹᱜᱤᱜ ᱟ ᱥᱮ ᱵᱟᱝ?
ᱜᱟᱯᱟ ᱚᱠᱚᱭ ᱞᱟᱹᱭᱮᱫ ᱛᱮ ᱵᱟ
ᱚ ᱜᱟᱯᱟ ᱤᱭᱟᱹ ᱛᱤᱜᱤᱱ ᱠᱤᱱ ᱪᱟᱞᱟᱜ ᱞᱟᱹᱜᱤᱫ ᱫᱚ ᱵᱟᱝᱢᱟ
ᱛᱟᱠᱤᱱ
ᱦᱳᱭ
ᱵᱟᱹᱠᱤᱱ ᱯᱷᱳᱱ ᱠᱟᱣᱫᱤᱧᱟ ᱛᱚ ᱾
ᱩᱝᱠᱩ ᱤᱭᱟᱹ ᱤᱭᱟᱹ ᱠᱚ ᱡᱟᱦᱟᱸᱭ ᱠᱚᱠᱚ ᱱᱤᱭᱟᱹ ᱫᱷᱟᱣ ᱠᱚ ᱮᱰᱢᱤᱥᱮᱱᱮᱱ ᱫᱚ
ᱦᱚ ᱩᱱᱠᱩ ᱵᱷᱮᱨᱤᱯᱷᱤᱠᱮᱥᱚᱱ ᱢᱮᱱᱟᱜ ᱛᱟᱠᱚᱣᱟ ᱾
ᱚ ᱦᱳᱭ ᱩᱱᱠᱩ ᱠᱚᱣᱟᱜ ᱠᱤᱱ ᱤᱭᱟᱹᱭ ᱞᱟᱹᱜᱤᱫ ᱥᱮ ᱪᱮᱫ ᱵᱟᱝᱢᱟ
ᱦᱮᱸ ᱦᱮᱸ ᱦᱮᱸ
ᱟᱫᱚ ᱚᱱᱟᱜᱤᱧ ᱦᱮᱸ ᱵᱟᱹᱠᱤᱱ ᱞᱟᱹᱭ ᱠᱟᱜ ᱢᱮᱭᱟ?
ᱵᱟᱠᱤᱱ ᱵᱟ ᱵᱟᱠᱤᱱ ᱞᱟᱹᱭ ᱠᱟᱣ ᱫᱤᱧᱟ ᱾
ᱚ
ᱵᱤᱯᱤᱱ ᱦᱚᱸ ᱵᱟᱭ ᱯᱷᱳᱱ ᱠᱟᱣᱫᱤᱧᱟ ᱾
ᱚ
ᱪᱮᱫ ᱞᱮᱜᱟᱫ ᱪᱮᱫ ᱱᱮᱴᱳᱣᱟᱨᱠ ᱰᱤᱥᱴᱟᱵ ᱮᱫ ᱛᱟᱢᱟᱭ
ᱰᱤᱥᱴᱟᱵ ᱫᱟᱭ
ᱦᱟᱸ ᱦᱮᱞᱳ
ᱟᱸᱡᱚᱢᱚᱜ ᱠᱟᱱᱟ
ᱵᱟᱝ ᱵᱟᱝ ᱫᱚᱢᱮ ᱠᱷᱟᱡ ᱠᱷᱚᱡᱚᱜ ᱠᱟᱱᱟ ᱾ ᱚᱠᱟ ᱥᱮ ᱨᱮ ᱢᱮᱱᱟᱜ ᱢᱮᱭᱟ? ᱠᱟᱢᱤ ᱥᱮᱫ ᱨᱮᱜᱮ ᱦᱮᱞᱳ
ᱪᱮ ᱚᱝᱜᱮ ᱦᱤᱞᱳ
ᱟᱹᱰᱤᱭᱮᱠ ᱰᱤᱥᱴᱟᱵᱽ ᱮᱫᱟᱭ ᱠᱟᱹᱴᱤᱡ
ᱥᱮᱛᱚ ᱰᱤᱥᱴᱟᱵ ᱫᱟᱭ ᱦᱮᱞᱳ ᱟᱸᱡᱚᱢ ᱫᱟᱢ